ᱚᱦ
ᱡᱚᱦᱟᱨ ᱜᱮ
ᱦᱮᱞᱳ
ᱦᱮᱸ ᱵᱟᱝ ᱟᱸᱡᱚᱢᱚᱜ ᱠᱟᱱᱟ ᱨᱚᱲ?
ᱟᱹᱰᱤ ᱵᱷᱤᱛᱤᱨ ᱫᱷᱟᱨᱟ ᱟᱸᱡᱚᱢᱚᱜ ᱠᱟᱱᱟ ᱵᱟᱹᱭ ᱵᱟᱹᱭ ᱫᱷᱟᱨᱟ
ᱚ ᱦᱚᱸ ᱱᱤᱛᱚᱜ ᱟᱸᱡᱚᱢᱚᱜ ᱠᱟᱱ ᱛᱤᱧᱟ ᱥᱮ?
ᱦᱮᱸ ᱦᱮᱸ ᱱᱤᱛᱚᱜ ᱴᱷᱤᱠ ᱧᱚᱜ ᱟᱸᱡᱚᱢᱚᱜ
ᱚ ᱪᱮᱫ ᱞᱮᱠᱟ ᱢᱮᱱᱟᱜ ᱯᱮᱭᱟ?
ᱦᱮᱸ
ᱪᱮᱫ ᱞᱮᱠᱟ ᱢᱮᱱᱟᱜ ᱯᱮᱭᱟ?
ᱦᱮᱸ ᱵᱮᱥ ᱜᱮ ᱢᱮᱱᱟᱜ ᱞᱮᱭᱟ ᱛᱮᱦᱮᱧ ᱜᱟᱯᱟ ᱫᱚ
ᱚᱸ ᱪᱮᱫ ᱠᱚᱯᱮ ᱪᱤᱠᱟᱹ ᱵᱟᱲᱟᱭᱮᱜᱼᱟ? ᱟᱞᱮ ᱦᱚᱸ ᱱᱟᱯᱟᱭ ᱜᱮ ᱢᱮᱱᱟᱜ ᱞᱮᱭᱟ
ᱦᱩᱸ ᱦᱩᱸ ᱡᱚᱢ ᱵᱟᱲᱟ ᱠᱮᱫᱼᱟ ᱯᱮ
ᱦᱳᱭ ᱡᱚᱢ ᱵᱟᱲᱟ ᱠᱮᱫᱼᱟ ᱞᱮ
ᱦᱮᱸ ᱟᱞᱮ ᱦᱚᱸᱞᱮ ᱡᱚᱢ ᱵᱟᱲᱟᱠᱮᱜᱼᱟ ᱟᱨ ᱱᱤᱛᱳᱜ ᱫᱚ ᱜᱤᱛᱤᱡ ᱵᱟᱲᱟ ᱟᱠᱟᱱᱟᱞᱮ
ᱚᱣᱧ ᱟᱞᱮ ᱦᱚᱸ ᱚᱱᱠᱟ ᱜᱮ
ᱦᱮᱸᱛᱚ ᱟᱯᱮ ᱥᱮᱫ ᱫᱚ ᱪᱮᱫ ᱠᱚ ᱪᱤᱠᱟᱹ ᱵᱟᱲᱟᱭ ᱜᱮᱭᱟ?
ᱟᱞᱮ ᱥᱮᱱ ᱦᱩᱲᱩ ᱠᱩ ᱨᱚᱦᱚᱭ ᱦᱩᱭᱩᱜ ᱠᱟᱱᱟ ᱱᱤᱛᱳᱜ ᱫᱚ᱾
ᱦᱩᱸ᱾
ᱟᱨ ᱟᱯᱮ ᱫᱚ?
ᱟᱞᱮ ᱦᱚᱸ ᱚᱱᱠᱟ ᱫᱚ ᱟᱞᱮ ᱫᱚ ᱟᱹᱣᱨᱤ ᱞᱮ ᱮᱦᱚᱵ ᱜᱮᱭᱟ ᱟᱨ ᱦᱚᱲ ᱠᱚᱫᱚ ᱚᱱᱠᱟ ᱫᱚ ᱮᱦᱚᱵ ᱵᱟᱲᱟ ᱜᱚᱫ ᱟᱠᱟᱫ ᱜᱮᱭᱟ ᱠᱚ ᱛᱚ ᱩᱱᱠᱩᱫᱚ ᱨᱚᱦᱚᱭᱮᱫ ᱟᱠᱚ ᱟᱞᱮ ᱫᱚ ᱟᱹᱣᱨᱤᱞᱮ ᱨᱚᱦᱚᱭ ᱜᱮᱭᱟ᱾
ᱚ ᱟᱯᱮ ᱫᱚ ᱵᱮᱝᱜᱚᱞ ᱨᱮᱜᱮ ᱥᱮ ᱡᱷᱟᱲᱠᱷᱚᱱᱰ ᱨᱮ?
ᱟᱞᱮ ᱫᱚ ᱳᱰᱤᱥᱟ
ᱚ ᱩᱲᱤᱥᱟ ᱚ
ᱦᱳᱭ
ᱟᱯᱮ ᱫᱚ?
ᱟᱞᱮ ᱵᱮᱝᱜᱚᱞ᱾
ᱚ ᱦᱚ᱾
ᱦᱩᱸ᱾
ᱱᱟᱯᱟᱭ ᱜᱮ᱾
ᱦᱮᱡ ᱵᱟᱲᱟᱣ ᱟᱠᱟᱱᱟᱢ ᱵᱮᱝᱜᱚᱞ ᱛᱮᱥᱮ ᱵᱟᱝᱟ?
ᱵᱟᱝᱟ ᱵᱟᱹᱧ ᱪᱟᱞᱟᱣ ᱟᱠᱟᱱᱟ᱾
ᱚ
ᱦᱩᱸ᱾
ᱟᱨ ᱪᱮᱫ ᱯᱮ ᱩᱛᱩ ᱞᱮᱫᱟ ᱛᱮᱦᱮᱧ ᱫᱚ?
ᱦᱟᱯᱮ ᱞᱟᱹᱭ ᱞᱟᱹᱭ ᱧᱚᱜ ᱞᱮᱜᱤᱧ ᱚᱱᱟ ᱯᱚᱴᱟᱵᱤᱰᱟᱹ ᱫᱚ ᱵᱮᱝᱜᱚᱞ ᱜᱮ ᱯᱟᱲᱟᱜᱼᱟ ᱥᱮ? ᱥᱤᱞᱫᱟᱹ ᱯᱟᱛᱟ ᱫᱚ ᱤᱭᱟᱹ ᱵᱮᱝᱜᱚᱞ ᱜᱮ ᱯᱟᱲᱟᱜ-ᱟ ᱥᱮ?
ᱦᱳᱭ ᱦᱳᱭ ᱦᱳᱭ᱾
ᱦᱮᱸ ᱚᱸᱰᱮ ᱫᱚᱧ ᱪᱟᱞᱟᱣ ᱟᱠᱟᱱ ᱜᱮᱭᱟ᱾
ᱚ᱾
ᱦᱩᱸ᱾ ᱦᱮᱸ ᱟᱯᱮ ᱫᱚ ᱵᱟᱯᱮ ᱪᱟᱞᱟᱣ ᱵᱟᱲᱟᱜ ᱜᱮᱭᱟ?
ᱵᱟᱝᱟ ᱟᱞᱮ ᱫᱚ ᱵᱟᱞᱮ ᱪᱟᱞᱟᱜᱼᱟ᱾ ᱟᱞᱮ ᱫᱚ ᱚᱱᱟ ᱱᱚᱛᱮ ᱥᱤᱞᱫᱟᱹ ᱱᱚᱛᱮ ᱫᱚ ᱵᱟᱝᱟ ᱟᱞᱮ ᱫᱚ᱾ ᱟᱞᱮ ᱫᱚ ᱢᱟᱞᱫᱟ ᱟᱲᱮᱥᱮᱱ ᱢᱟᱞᱫᱟ᱾
ᱚ ᱦᱚᱸ ᱮᱱᱠᱷᱟᱱ ᱡᱷᱟᱹᱞ ᱜᱮᱭᱟᱯᱮ?
ᱦᱳᱭ᱾
ᱦᱮ ᱟᱞᱮ ᱦᱚᱸᱜ ᱡᱷᱟᱹᱞ ᱜᱮᱭᱟᱞᱮ᱾ ᱡᱷᱟᱹᱞ ᱫᱚ, ᱟᱫᱚ ᱞᱟᱹᱭᱟᱠᱚ ᱢᱟᱨᱟᱝ ᱯᱟᱛᱟ ᱦᱩᱭᱩᱜᱼᱟ ᱛᱚ ᱚᱱᱟ ᱠᱷᱟᱹᱛᱤᱨ ᱟᱫᱚ ᱧᱮᱧᱮᱞ ᱠᱚ ᱠᱚᱞᱮ ᱥᱮᱱᱚᱜ ᱜᱮᱭᱟ᱾
ᱦᱚᱸ᱾
ᱟᱞᱮ ᱫᱚ ᱟᱨᱦᱚᱸ ᱫᱚᱢᱮ ᱡᱷᱟᱹᱞ ᱟᱞᱮ ᱚᱱᱟ ᱱᱚᱣᱟ ᱠᱚ ᱠᱷᱚᱡᱽ ᱫᱚ
ᱩᱸ ᱦᱩᱸ᱾
ᱟᱞᱮ ᱦᱚᱸ ᱡᱷᱟᱹᱞ ᱜᱮᱭᱟᱞᱮ ᱚᱱᱠᱟ ᱫᱚ᱾
ᱚ᱾ ᱚᱲᱟᱜ ᱨᱮ ᱪᱮᱫ ᱞᱮᱠᱟ ᱢᱮᱱᱟᱜ ᱠᱚᱣᱟ?
ᱪᱮᱫ ᱮᱢ ᱞᱟᱹᱭᱮᱜᱼᱟ?
ᱚᱲᱟᱜ ᱨᱮ ᱪᱮᱫ ᱞᱮᱠᱟ ᱢᱮᱱᱟᱜ ᱠᱚᱣᱟ?
ᱚᱲᱟᱜ ᱨᱮ ᱡᱚᱛᱚ ᱦᱚᱲ ᱴᱷᱤᱠ ᱴᱷᱟᱠ ᱜᱮ ᱢᱮᱱᱟᱜ ᱞᱮᱭᱟ ᱡᱚᱛᱚ ᱜᱮ᱾
ᱚ᱾
ᱦᱩᱸ
ᱟᱯᱮᱥᱮᱫ ᱫᱚ ᱪᱮᱫ ᱞᱮᱠᱟᱧ ᱞᱟᱹᱭᱟ, ᱵᱟᱡᱟᱨ ᱫᱤᱥᱚᱢ ᱜᱮᱭᱟᱯᱮ ᱥᱮ ᱵᱩᱨᱩ ᱵᱤᱨ? ᱫᱤᱥᱚᱢ ᱥᱮ
ᱵᱩᱨᱩ ᱠᱚᱫᱚ ᱵᱟᱹᱱᱩᱜ-ᱟ ᱟᱞᱮ ᱥᱮᱱ ᱫᱚ ᱵᱤᱞᱟᱹᱛ ᱫᱤᱥᱚᱢ ᱜᱮ᱾ ᱵᱤᱞᱟᱹᱚᱛ ᱫᱤᱥᱚᱢ ᱜᱮ᱾ ᱵᱟᱡᱟᱨ ᱠᱚ,
ᱟᱞᱮ ᱦᱚᱸ᱾
ᱦᱳᱭ᱾ ᱟᱨ ᱟᱯᱮ ᱥᱮᱱ ᱫᱚ ᱵᱩᱨᱩ ᱠᱚ ᱦᱮᱱᱟᱜ ᱟᱥᱮ?
ᱦᱮᱸ ᱟᱞᱮ ᱫᱚ ᱵᱩᱨᱩ ᱫᱤᱥᱚᱢ, ᱵᱤᱨ ᱫᱤᱥᱚᱢ ᱜᱮ᱾
ᱚ ᱤᱧ ᱫᱚ ᱫᱚᱢᱮᱧ ᱠᱩᱥᱤᱭᱟᱜᱼᱟ᱾ ᱚᱱᱟ ᱵᱩᱨᱩ ᱠᱚ ᱫᱤᱥᱚᱢ ᱫᱚ ᱵᱩᱨᱩ ᱫᱤᱥᱚᱢ ᱫᱚ᱾
ᱤᱧ ᱦᱚᱧ ᱠᱩᱥᱤᱭᱟᱜ ᱜᱮᱭᱟ ᱵᱤᱨ ᱫᱤᱥᱚᱢ ᱵᱩᱨᱩ ᱫᱤᱥᱚᱢ ᱵᱟᱝᱫᱚ ᱯᱟᱹᱨᱠᱟᱹᱣ ᱠᱷᱟᱹᱛᱤᱨ ᱛᱮ ᱥᱮ ᱪᱮᱫ ᱠᱷᱟᱹᱛᱤᱨ ᱛᱮ?
ᱚ ᱦᱳ ᱟᱨ ᱚᱠᱟ ᱟᱢ ᱫᱚ ᱚᱠᱟ ᱠᱚᱨᱮ ᱡᱟᱭᱜᱟᱢ ᱠᱩᱥᱤᱭᱟᱜ ᱜᱮᱭᱟ ᱫᱟᱬᱟᱱ ᱞᱟᱹᱜᱤᱫ ᱛᱮ
ᱟᱨ ᱫᱟᱬᱟᱱ ᱞᱟᱹᱜᱤᱫ ᱛᱮᱫᱚ ᱟᱞᱮ ᱢᱟ ᱡᱟᱹᱥᱛᱤ ᱢᱟ ᱪᱮᱫ ᱤᱧ ᱞᱟᱹᱭᱟ ᱚᱱᱠᱟ ᱫᱟᱬᱟᱱ ᱠᱚᱢᱟ ᱵᱟᱞᱮ ᱪᱟᱞᱟᱣ ᱵᱟᱲᱟ ᱟᱠᱟᱱ ᱜᱮᱭᱟ
ᱦᱮᱸ
ᱦᱮᱸ ᱡᱟᱦᱟᱸ ᱡᱟᱦᱟᱸ ᱛᱤᱥ ᱠᱚᱨᱮ ᱜᱮᱱᱮᱡ ᱵᱟᱠᱚ ᱞᱟᱹᱭᱟᱱ ᱜᱳᱚᱢᱦᱟ ᱯᱚᱨᱚᱵᱵᱽ ᱠᱚᱨᱮ ᱩᱱ ᱡᱚᱠᱷᱚᱱ ᱫᱚ ᱤᱱᱟᱹ ᱫᱤᱱ ᱫᱚ ᱵᱟᱹᱫᱽ ᱠᱚᱨᱮ ᱵᱟᱠᱚ ᱠᱟᱹᱢᱤ ᱜᱮᱭᱟ ᱥᱮ ᱟᱫᱚ ᱤᱱᱟᱹ ᱫᱤᱱ ᱛᱚ ᱚᱸᱰᱮᱢ ᱧᱮᱞ ᱠᱚᱯᱮ ᱪᱟᱞᱟᱣ ᱵᱟᱲᱟᱜᱼᱟ
ᱚ
ᱟᱨ ᱵᱟᱠᱷᱟᱱ ᱫᱚ ᱚᱱᱠᱟ ᱫᱚ ᱚᱠᱟ ᱨᱮᱦᱚᱸ ᱵᱟᱞᱮ ᱪᱟᱞᱟᱣ ᱟᱠᱟᱱ ᱜᱮᱭᱟ ᱫᱟᱬᱟ ᱵᱟᱲᱟ ᱫᱚ
ᱚ
ᱟᱨ ᱥᱩᱨ ᱥᱩᱯᱩᱨ ᱠᱚᱨᱮ ᱚᱱᱮ
ᱤᱭᱟᱹ ᱠᱚᱫᱚ ᱵᱟᱢ ᱪᱟᱞᱟᱣ ᱵᱟᱲᱟ ᱠᱟᱱᱟ ᱫᱤᱜᱷᱟ ᱠᱚ ᱯᱩᱨᱤ ᱠᱚ
ᱵᱟᱝ ᱵᱟᱝ ᱵᱟᱝ ᱦᱮᱸ ᱯᱩᱨᱤ ᱫᱚ ᱪᱟᱞᱟᱣ ᱞᱮᱱ ᱛᱟᱦᱮᱸᱫ ᱤᱧ ᱟᱞᱮᱭᱟᱜ ᱡᱮᱢᱚᱱ ᱤᱭᱟᱹᱨᱮ ᱦᱟᱭ ᱤᱥᱠᱩᱞ ᱨᱮ ᱟᱫᱚ ᱤᱫᱤ ᱞᱮᱫ ᱞᱮ ᱛᱟᱦᱮᱱ ᱠᱚ ᱤᱥᱠᱩᱞ ᱜᱤᱫᱽᱨᱟᱹ ᱠᱚ ᱡᱚᱛᱚ ᱚᱸ ᱡᱚᱠᱷᱚᱡ ᱜᱤᱧ ᱪᱟᱞᱟᱣ ᱛᱟᱦᱮᱱ
ᱚ ᱟᱪᱷᱟ
ᱟᱨ ᱚᱲᱟᱜ ᱠᱷᱚᱱᱟᱜ ᱫᱚ ᱢᱤᱫ ᱫᱷᱟᱣ ᱜᱤᱧ ᱪᱟᱞᱟᱣ ᱛᱟᱦᱮᱱ ᱟᱫᱚ ᱵᱟᱨ ᱫᱷᱟᱣ ᱦᱩᱭ ᱟᱠᱟᱱᱟ
ᱚ ᱦᱳᱭ ᱪᱮᱫ ᱞᱮᱠᱟ ᱵᱩᱡᱷᱟᱹᱜ ᱜᱮᱭᱟ ᱚᱱᱛᱮ ᱯᱩᱨᱤ ᱠᱚ ᱯᱩᱨᱤ ᱠᱚ ᱥᱮᱫ
ᱦᱮᱸ ᱦᱮᱸ ᱟᱫᱚ ᱚᱱᱟ ᱫᱚ ᱪᱮᱫᱮᱠᱟᱧ ᱞᱟᱹᱭᱟ ᱟᱞᱮ ᱫᱚ ᱵᱤᱨ ᱫᱷᱟᱨᱮ ᱦᱚᱲ ᱥᱮ ᱮᱱᱠᱷᱟᱱ ᱫᱚ ᱟᱨ ᱫᱟᱜ ᱫᱷᱟᱨᱮ ᱪᱟᱞᱟᱜ ᱠᱷᱟᱱᱮᱢ ᱠᱟᱹᱴᱤᱡ ᱵᱷᱤᱱᱟᱹ ᱜᱮᱢ
ᱦᱳᱭ ᱦᱳᱭ
ᱦᱮᱸ ᱦᱳᱭ ᱚᱱᱟ ᱠᱚᱨᱮ ᱜᱮ ᱚᱱᱟ ᱛᱟᱦᱮᱸ ᱠᱚᱫᱚ ᱵᱟᱝᱜᱮ ᱠᱷᱟᱹᱞᱤ ᱢᱤᱫ ᱧᱤᱫᱟᱹᱞ ᱞᱮ ᱪᱟᱞᱟᱜᱼᱟ ᱛᱚ ᱚᱱᱠᱟ ᱫᱚ ᱟᱹᱭᱩᱵ ᱪᱷᱚᱭ ᱥᱟᱛ ᱵᱟᱡᱮ ᱞᱮᱠᱟ ᱩᱰᱩᱠ ᱞᱮᱱᱠᱷᱟᱱ ᱫᱚ ᱟᱨ ᱜᱟᱯᱟ ᱪᱷᱮᱭ ᱥᱟᱛ ᱵᱟᱡᱮ ᱚᱱᱠᱟ ᱥᱮᱴᱮᱨᱚᱜᱼᱟ
ᱚ ᱚ ᱥᱟᱺᱜᱤᱧ ᱜᱮᱭᱟ
ᱦᱚ
ᱚ
ᱟᱨ ᱥᱮᱱᱛᱮ ᱥᱮᱱ ᱛᱮᱜᱮᱢ ᱞᱟᱸᱟᱜᱼᱟᱢ ᱟᱨ ᱛᱤᱱᱟᱹᱜ ᱮᱢ ᱠᱷᱮᱞ ᱟᱥᱮ ᱛᱤᱱᱟᱹᱜ ᱮᱢ ᱢᱟᱡᱟ ᱢᱚᱥᱛᱤᱭᱟ ᱪᱮᱫ ᱟᱨᱚ ᱚᱱᱟ ᱫᱤᱱ ᱵᱮᱲᱟ ᱫᱚ ᱤᱱᱟᱹ ᱠᱚᱨᱮ ᱜᱮ ᱧᱮᱞ ᱵᱟᱲᱟ ᱠᱟᱛᱮᱫ ᱟᱨ ᱚᱱᱠᱟ ᱵᱟᱡᱟᱨ ᱠᱚᱫᱚ ᱵᱟᱹᱧ ᱫᱟᱬᱟ ᱟᱠᱟᱫ ᱜᱮᱭᱟ ᱯᱩᱨᱤ ᱨᱮᱫᱚ ᱪᱮᱫ ᱦᱚᱸ ᱵᱟᱝ ᱠᱟᱛ ᱦᱚᱸ ᱟᱨ ᱚᱸᱰᱮ ᱠᱷᱚᱱᱟᱜ ᱞᱮ ᱦᱤᱡᱩᱜ ᱜᱮᱭᱟ ᱠᱚᱨ ᱠᱚ ᱚᱸᱰᱮ ᱚᱱᱮ ᱧᱮᱞ ᱵᱟᱲᱟ ᱞᱮᱠᱟᱜ ᱜᱮ ᱟᱫᱚ ᱤᱱᱟᱹ ᱵᱟᱫᱽ ᱫᱚ ᱟᱫᱚ ᱚᱠᱟᱨᱮᱚᱸ ᱵᱟᱹᱧ ᱪᱟᱞᱟᱣ ᱟᱠᱟᱱ ᱜᱮᱭᱟ
ᱦᱸ ᱟᱞᱮ ᱫᱚ ᱤᱭᱟᱹ ᱞᱮ ᱪᱟᱞᱟᱣ ᱞᱮᱱ ᱛᱟᱦᱮᱸᱫ ᱫᱟᱨᱡᱤᱞᱤᱧ ᱟᱞᱮᱥᱮᱫ ᱠᱷᱚᱱᱟᱜ ᱫᱚ ᱫᱟᱨᱡᱤᱞᱤᱧ ᱫᱚ
ᱦᱮᱸ ᱟᱸᱡᱚᱢ ᱟᱠᱟᱫ ᱟᱹᱧ ᱫᱟᱨᱡᱤᱞᱤᱝ
ᱦᱳᱭ ᱟᱞᱮ ᱴᱷᱮᱱ ᱠᱷᱚᱱ ᱫᱚ ᱥᱩᱨ ᱜᱮᱭᱟ ᱫᱚᱢᱮ ᱥᱩᱨ ᱜᱮᱭᱟ ᱢᱟᱱᱮ
ᱚ ᱦᱚᱸ
ᱦᱳᱭ ᱦᱟᱡᱟᱨ ᱫᱩᱣᱟᱨᱤ ᱠᱚᱢ ᱟᱸᱡᱚᱢ ᱟᱠᱟᱜᱼᱟ ᱥᱮ ᱵᱟᱝᱟ
ᱪᱮᱫ
ᱦᱟᱡᱟᱨ ᱫᱩᱣᱟᱨᱤ
ᱦᱸ ᱵᱟᱹᱧ ᱞᱟᱹᱭ ᱫᱟᱲᱮᱭᱟᱜᱼᱟ ᱵᱟᱹᱧ ᱟᱸᱡᱚᱢ ᱟᱠᱟᱫ ᱜᱮᱭᱟ ᱯᱟᱞᱮᱱ
ᱤᱭᱟᱹ ᱩᱱᱤ ᱥᱤᱝᱜᱟᱨᱮᱢ ᱧᱮᱞ ᱟᱠᱟᱫᱮ ᱜᱮᱭᱟ ᱥᱮ ᱚᱨᱤᱡᱤᱛ ᱥᱤᱝ
ᱚᱠᱚᱭ
ᱚᱨᱤᱡᱤᱛ ᱥᱤᱝ
ᱦᱮᱸ ᱦᱮᱸ
ᱦᱚᱸ ᱩᱱᱠᱩ ᱩᱱᱠᱩ ᱥᱮ ᱟᱞᱮ ᱫᱚ
ᱚ ᱦᱸ
ᱦᱳᱭ
ᱩᱱᱠᱩ ᱥᱟᱞᱟᱜ ᱫᱚ ᱟᱯᱮ ᱥᱩᱨ ᱥᱩᱨ ᱜᱮᱭᱟᱯᱮ ᱵᱟᱝ
ᱦᱳᱭ ᱦᱳᱭ
ᱦᱩ
ᱟᱞᱮ ᱥᱮᱱᱤᱡ ᱠᱟᱱᱟᱭ ᱩᱱᱤ ᱫᱚ ᱚᱱᱟ ᱠᱚᱜᱮ ᱫᱟᱬᱟᱱ ᱡᱟᱭᱜᱟ ᱟᱞᱮ ᱥᱮᱱ ᱢᱟ ᱫᱟᱨᱡᱤᱞᱤᱧ ᱠᱚᱜᱮ
ᱟᱨ ᱪᱮᱫ ᱞᱮᱠᱟ ᱟᱯᱮ ᱥᱮᱫ ᱫᱚ ᱫᱟᱜᱽᱮᱜᱟᱭ ᱥᱮ ᱵᱟᱭ ᱫᱟᱜᱽ ᱮᱫᱟ
ᱦᱮ ᱱᱮᱜᱮ ᱵᱟᱨᱯᱮ ᱫᱤᱱ ᱞᱟᱦᱟ ᱫᱚ ᱫᱟᱜ ᱵᱟᱲᱟ ᱠᱮᱫ ᱜᱮᱭᱟᱭ ᱚᱱᱠᱟ ᱠᱟᱹᱴᱤᱡ ᱠᱟᱹᱴᱤᱡ ᱡᱳᱨ ᱫᱚ ᱵᱟᱝᱼᱟ ᱟᱨ ᱦᱚᱞᱟ ᱛᱮᱦᱮᱧ ᱟᱨ ᱤᱱᱟᱹ ᱢᱟᱲᱟᱝ ᱫᱤᱱ ᱤᱱᱟᱹ ᱯᱮ ᱫᱤᱱ ᱦᱩᱭᱱᱟᱹ ᱵᱟᱭ ᱫᱟᱜ ᱟᱠᱟᱫ ᱜᱮᱭᱟ
ᱚ
ᱛᱮᱦᱮᱧ ᱦᱚᱞᱟ ᱠᱷᱚᱱᱟᱜ ᱫᱚ ᱟᱹᱰᱤ ᱜᱚᱨᱚᱢ ᱜᱮ ᱵᱩᱡᱷᱟᱹᱜ ᱠᱟᱱᱟ ᱛᱮᱦᱮᱧ ᱫᱚ ᱟᱨᱚ ᱜᱩᱨᱩᱢ ᱵᱩᱡᱷᱟᱹᱜ ᱠᱟᱱᱟ
ᱦᱳᱭ ᱱᱚᱛᱮ ᱦᱚᱸ ᱫᱚᱢᱮ ᱜᱚᱨᱚᱢ ᱠᱟᱱᱟ ᱟᱞ ᱥᱮᱱ ᱦᱚᱸ ᱛᱟᱦᱮᱸ ᱜᱮ ᱵᱟᱝ ᱜᱟᱱᱚᱜ ᱠᱟᱱᱟ ᱟᱨ ᱚᱞᱚᱜ ᱯᱟᱲᱦᱟᱣ ᱠᱚᱫᱚ ᱛᱤᱱᱟᱹᱜ ᱥᱟᱺᱜᱤᱧ ᱨᱮ ᱤᱥᱠᱩᱞ ᱨᱮ ᱥᱮ ᱠᱚᱞᱮᱡᱽ ᱠᱚ
ᱦᱮᱸ
ᱤᱥᱠᱩᱞ ᱥᱮ ᱠᱚᱞᱮᱡᱽ ᱠᱚᱨᱮ ᱜᱮ
ᱠᱚᱞᱮᱡᱽ ᱠᱚᱨᱮᱜ ᱜᱮ ᱱᱤᱛᱚᱜ ᱫᱚ ᱚᱱᱟ ᱦᱚᱸ ᱢᱩᱪᱟᱹᱫ ᱢᱩᱪᱟᱹᱫ ᱟᱠᱟᱱᱟ
ᱚ
ᱦᱩ ᱜᱮᱨᱮᱡᱩᱭᱮᱥᱚᱱ ᱠᱚᱢᱯᱞᱤᱴ ᱠᱟᱱᱟ ᱟᱨ ᱟᱫᱚ ᱤᱱᱟᱹ ᱯᱚᱨᱮ ᱫᱚ ᱦᱟᱯᱮ ᱟᱹᱣᱨᱤ ᱦᱩᱭᱩᱜ ᱜᱮᱭᱟ ᱱᱷᱟᱜ
ᱚ ᱟᱪᱪᱷᱟ
ᱦᱩᱸ
ᱟᱨ ᱟᱯᱮᱫᱚ ᱪᱮᱫ ᱠᱚᱯᱮ ᱪᱤᱠᱟᱹ ᱵᱟᱲᱟᱭ ᱜᱮᱭᱟ
ᱟᱞᱮ ᱦᱚᱸ ᱚᱞᱚᱜ ᱯᱟᱲᱦᱟᱣ ᱞᱟᱹᱜᱤᱫ ᱮᱢᱮ ᱠᱚᱨᱟᱣᱮᱫᱤᱧ ᱤᱧ ᱫᱚ
ᱦᱩᱸ ᱦᱩᱸ
ᱦᱳᱭ
ᱱᱟᱯᱟᱭ ᱜᱮ
ᱦᱳᱭ ᱤᱧ ᱦᱚᱸ ᱩᱲᱤᱥᱥᱟ ᱪᱟᱞᱟᱜ ᱨᱮᱱᱟᱜ ᱤᱪᱪᱷᱟᱹ ᱦᱮᱱᱟᱜ ᱛᱤᱧᱟᱹ
ᱫᱮᱞᱟ ᱦᱟᱡᱩᱜ ᱢᱮ ᱫᱮᱞᱟ ᱦᱤᱡᱩᱜ ᱢᱮ ᱟᱞᱮ ᱥᱮᱱ ᱦᱟᱸᱜ ᱮᱸᱰᱮᱠᱠᱷᱟᱱ ᱟᱞᱮ ᱥᱮᱫ ᱦᱚᱸ ᱦᱤᱨᱤ ᱛᱟᱨᱟ ᱞᱮᱢᱮ
ᱦᱚᱭ ᱪᱟᱞᱟᱜ ᱦᱩᱭᱩᱜᱼᱟ
ᱦᱮᱸ ᱛᱚ
ᱜᱟᱛᱮ ᱠᱚ ᱤᱫᱤ ᱟᱠᱟᱣ ᱫᱮᱭᱟ ᱚᱱᱛᱮ ᱨᱮᱠᱚ ᱵᱟᱯᱞᱟ ᱦᱟᱠᱟᱫᱮᱭᱟ ᱢᱤᱫᱴᱮᱱ ᱜᱟᱛᱮ
ᱩᱸ ᱦᱩᱸ ᱵᱤᱨ ᱫᱤᱥᱚᱢ ᱮᱢ ᱠᱩᱥᱤᱭᱟᱜ ᱜᱮᱭᱟ ᱞᱟᱹᱭᱮᱜ ᱤᱱᱟᱹ ᱠᱷᱟᱱ ᱟᱞᱮ ᱵᱤᱨ ᱫᱤᱥᱚᱢ ᱢᱟ ᱞᱮᱵᱮᱫ ᱛᱚᱨᱟᱭ ᱢᱮ
ᱦᱩᱸ ᱟᱢ ᱦᱚᱸ ᱟᱞᱮ ᱥᱮᱱ ᱦᱤᱡᱩᱜ ᱢᱮ ᱫᱟᱬᱟᱱ ᱠᱚ ᱫᱟᱨᱡᱤᱞᱤᱝ ᱠᱚ
ᱦᱮᱸ ᱛᱚ ᱟᱞᱮ ᱦᱚᱸ ᱞᱟᱹᱭ ᱠᱮᱭᱟ ᱠᱚ ᱪᱟᱞᱟᱜ ᱪᱟᱞᱟᱜ ᱟᱫᱚ ᱪᱟᱞᱟᱜ ᱜᱮᱛᱚ ᱛᱤᱥ ᱠᱚ ᱪᱟᱞᱟᱜ ᱠᱟᱱ ᱜᱮ ᱟᱸᱡᱚᱢ ᱠᱟᱜ ᱤᱧ ᱠᱷᱟᱹᱞᱤ ᱫᱟ ᱪᱮ ᱞᱤᱧ ᱟᱸᱡᱚᱢ ᱠᱟᱜ ᱤᱧ ᱚᱱᱟ ᱫᱚ ᱚᱠᱟ ᱥᱮᱫ ᱨᱮ ᱢᱮᱱᱟᱜ ᱜᱮᱭᱟ ᱚᱠᱟ ᱥᱮᱫ ᱨᱮ ᱵᱟᱝ ᱚᱱᱟ ᱠᱚᱫᱚ ᱵᱩᱡᱷᱟᱹᱣ ᱵᱟᱝ
ᱚ
ᱦᱩᱸᱜ ᱩᱸ
ᱛᱟᱦᱚᱞᱮ ᱟᱯᱮ ᱫᱚ ᱦᱩᱲᱩ ᱫᱚ ᱟᱹᱣᱨᱤ ᱯᱮ ᱨᱚᱦᱚᱭᱟ
ᱟᱹᱣᱨᱤ ᱜᱮ ᱟᱯᱮ ᱫᱚ ᱛᱤᱱᱟᱹᱜ ᱫᱷᱟᱣ ᱯᱮ ᱪᱟᱥ ᱠᱮᱭᱟ
ᱵᱟᱨ ᱫᱷᱚᱢ
ᱵᱟᱨ ᱫᱷᱟᱣ ᱟᱞᱮ ᱫᱚ ᱢᱤᱫ ᱫᱷᱟᱣ ᱜᱮ
ᱟᱞᱮ ᱥᱮᱱ ᱫᱚ ᱵᱟᱨ ᱫᱷᱚᱢ ᱠᱚ ᱪᱟᱥ ᱜᱮᱭᱟ
ᱥᱤᱛᱩᱝ ᱦᱩᱲᱩ ᱦᱚᱸ ᱟᱨ ᱡᱟᱹᱯᱩᱫ ᱦᱩᱲᱩ ᱦᱚᱸ ᱵᱟᱝ
ᱦᱳᱭ ᱵᱟᱱᱟᱨ ᱜᱮ ᱡᱚᱛᱚ ᱜᱮᱠᱚ ᱪᱟᱥ ᱜᱮᱭᱟᱞᱮ ᱟᱞᱮ ᱥᱮᱱ ᱫᱚ ᱮᱢᱟᱱ ᱛᱮᱱᱟᱜ ᱥᱚᱵᱽᱡᱤ ᱠᱚ ᱯᱮᱸᱭᱟᱡᱽ ᱨᱟᱹᱥᱩᱱ ᱠᱚ ᱡᱚᱱᱰᱨᱟ ᱠᱚ ᱡᱚᱛᱚ ᱢᱟᱥᱨᱤ ᱠᱚ ᱪᱷᱚᱞᱟ ᱠᱚ ᱡᱚᱛᱚ ᱠᱚ ᱨᱚᱦᱚᱭᱟ
ᱟᱯᱮ ᱫᱚ ᱫᱟᱜ ᱠᱚ ᱥᱩᱵᱤᱫᱟ ᱢᱮᱱᱟᱜ ᱟᱛᱚ
ᱦᱳᱭ ᱦᱳᱭ
ᱦᱩᱸᱜ ᱩᱸ ᱟᱞᱮ ᱥᱮᱱ ᱫᱚ ᱫᱟᱜ ᱨᱮᱱᱟᱜ ᱥᱩᱵᱤᱫᱷᱟ ᱵᱟᱹᱱᱩᱜᱼᱟ ᱚᱱᱟᱛᱮ ᱥᱤᱛᱩᱝ ᱦᱩᱲᱩ ᱠᱚᱫᱚ ᱵᱟᱞᱮ ᱪᱟᱥ ᱜᱮᱭᱟ ᱟᱨ ᱚᱱᱮ ᱪᱮᱫ ᱠᱚ ᱞᱟᱹᱭ ᱠᱮᱭᱟᱢ ᱚᱱᱟ ᱥᱚᱵᱽᱡᱤ ᱠᱚ ᱟᱨ ᱪᱮᱫ ᱠᱚ ᱪᱷᱚᱞᱟ ᱠᱚ ᱪᱷᱚᱞᱟ ᱟᱛᱟ ᱦᱟᱸ ᱚᱱᱟ ᱡᱚᱱᱰᱨᱟ ᱟᱛᱟ ᱚ ᱦᱚᱸ ᱟᱞᱮ ᱥᱮᱫ ᱫᱚ ᱵᱟᱠᱚ ᱪᱟᱥ ᱜᱮᱭᱟ
ᱚᱸ ᱨᱚᱥᱩᱱ ᱠᱚ ᱪᱟᱥ ᱟᱞᱮᱥᱮᱱ ᱫᱚ ᱛᱩᱲᱤ ᱠᱚ ᱛᱩᱲᱤ ᱪᱟᱥ ᱛᱟᱵᱚᱱᱟ ᱟᱯᱮ ᱥᱮᱪ
ᱟᱞᱮ ᱥᱮᱱ ᱫᱚ ᱵᱟᱝ ᱜᱮ ᱛᱟᱦᱚᱞᱮ ᱚᱠᱟ ᱚᱠᱟ ᱠᱚᱨᱮ ᱧᱮᱞ ᱟᱠᱟᱜᱼᱟᱹᱧ ᱯᱮᱸᱭᱟᱡᱽ ᱠᱚ ᱨᱟᱹᱥᱩᱱ ᱠᱚ ᱚᱱᱟ ᱫᱚ
ᱚᱸ
ᱟᱪᱪᱷᱟ ᱴᱷᱤᱠ ᱜᱮᱭᱟ ᱟᱨᱚ ᱞᱟᱝ ᱠᱟᱛᱷᱟᱜ ᱜᱮᱭᱟ ᱱᱟᱜ
ᱦᱚᱭ ᱦᱚᱭ
ᱛᱟᱸᱦᱮᱱ ᱜᱮᱭᱟ ᱛᱚ
ᱦᱳᱭ ᱟᱡ ᱛᱮᱜᱮ ᱱᱟᱦᱟᱜ ᱠᱟᱴᱚ ᱟ